ᱦᱳᱭ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ ᱾
ᱟᱪᱪᱷᱟ ᱪᱮᱫ ᱠᱚᱢ ᱪᱤᱠᱟᱹᱭᱮᱫᱼᱟ ᱛᱟᱦᱚᱞᱮ ᱜᱚᱝᱠᱮ ᱱᱚᱜᱚᱭ ᱥᱮᱛᱟᱜ ᱥᱮᱛᱟᱜ ᱫᱚ?
ᱪᱟᱞᱟᱣ ᱦᱩᱭ ᱠᱟᱱᱟ ᱠᱷᱮᱛ ᱥᱮᱫ
ᱟᱪᱪᱷᱟ
ᱦᱳᱭ ᱥᱮᱛᱟᱜ ᱧᱚᱜ ᱨᱮᱜᱮ ᱥᱮᱱ ᱫᱚ ᱵᱷᱟᱜᱮᱭᱟ ᱾
ᱦᱩᱸ
ᱟᱫᱚ, ᱦᱳᱭ ᱚᱲᱟᱜ ᱠᱚᱨᱮᱜ ᱜᱮ ᱾
ᱪᱟᱥ ᱠᱚᱫᱚ ᱦᱩᱭᱩᱜ ᱠᱟᱱᱟ ᱥᱮ ᱵᱟᱝ?
ᱦᱳᱭ ᱫᱚ ᱦᱳᱭ ᱵᱟᱲᱟᱜ ᱠᱟᱱ ᱜᱮᱭᱟ, ᱟᱸ ᱵᱷᱟᱜᱮ ᱜᱮ ᱦᱮᱛᱚᱜ ᱫᱚ ᱟᱨᱟᱢᱵᱚ ᱠᱟᱱᱟ ᱦᱩᱭᱩᱜ ᱠᱟᱱ ᱜᱮᱭᱟ ᱫᱚᱢᱮ ᱜᱮ ᱠᱟᱹᱢᱤ ᱟᱞᱮ ᱥᱮᱫ
ᱦᱩᱸ ᱛᱮ ᱦᱚᱸ ᱨᱚᱦᱚᱭ ᱥᱴᱟᱴ ᱠᱟᱱᱟ
ᱟᱪᱪᱷᱟ ᱟᱫᱚ ᱛᱟᱦᱚᱞᱮ ᱱᱚᱝᱠᱟ ᱠᱷᱮᱛ ᱵᱟᱹᱫᱽ ᱥᱮᱫ ᱮᱢ ᱥᱮᱱ ᱠᱟᱱᱟ ᱱᱚᱝᱠᱟ ᱟᱲᱮ ᱢᱟᱜ ᱥᱮ ᱪᱮᱫᱞᱮᱠᱟ? ᱥᱩᱫᱩ ᱱᱚᱝᱠᱟ ᱧᱮᱞ ᱵᱟᱲᱟᱜᱮ ᱥᱮ ᱪᱮᱫᱞᱮᱠᱟ?
ᱚᱝᱠᱟ ᱧᱮᱞ ᱵᱟᱲᱟ ᱜᱮ
ᱟᱪᱪᱷᱟ ᱟᱫᱚ ᱨᱚᱦᱚᱭ ᱫᱚ ᱟᱹᱣᱨᱤᱯᱮ ᱨᱚᱦᱚᱭ ᱪᱟᱵᱟᱭᱟ ᱵᱟᱝ?
ᱮᱠᱷᱚᱱ ᱫᱤᱱ ᱫᱚ ᱮᱦᱚᱵ ᱠᱟᱫ ᱟᱞᱮ
ᱚ ᱟᱫᱚ ᱦᱳᱭ ᱛᱟᱦᱚᱞᱮ ᱜᱚᱢᱠᱮ ᱟᱫᱚ ᱱᱚᱝᱠᱟ ᱮ ᱟᱨᱚ ᱪᱮᱫ ᱞᱮᱠᱟᱱ ᱟᱨᱚ ᱮᱴᱟᱜ ᱮᱴᱟᱜ ᱠᱟᱢᱤ ᱠᱚ ᱟᱫᱚ ᱟᱯᱮ ᱚᱱᱠᱟ ᱫᱤᱥᱚᱢ ᱠᱚᱨᱮᱫ ᱫᱚ ᱵᱟᱹᱱᱩᱜ ᱛᱮ?
ᱢᱮᱱᱟᱜ ᱜᱮᱭᱟ
ᱟᱫᱚ ᱦᱳᱭ ᱜᱚᱝᱠᱮ ᱛᱟᱦᱚᱞᱮ ᱟᱫᱚ ᱪᱮᱫ ᱪᱮᱫ ᱠᱟᱢᱤ ᱠᱚ ᱠᱟᱹᱴᱤᱡ ᱚᱱᱠᱟ ᱚᱲᱟᱜ ᱡᱩᱛ ᱢᱤᱥᱛᱨᱤ ᱠᱟᱹᱢᱤ ᱠᱚ ᱚᱱᱟ ᱠᱚ ᱥᱮ ᱪᱮᱫ ᱞᱮᱠᱟᱱᱟᱜ ᱠᱟᱹᱢᱤ ᱠᱚ?
ᱦᱮᱸ ᱚᱱᱟ ᱠᱚᱜᱮ ᱠᱟᱹᱢᱤ ᱵᱟᱲᱟ ᱵᱟᱭᱨᱮ ᱠᱟᱹᱢᱤ
ᱟᱪᱪᱷᱟ ᱟᱞᱮ ᱠᱚᱦᱚᱸ ᱱᱚᱝᱠᱟ ᱟᱫᱚ ᱠᱟᱹᱢᱤ ᱫᱚ ᱮ ᱱᱚᱣᱟ ᱟᱞᱮ ᱫᱚ ᱥᱤᱡᱤᱱ ᱨᱮ ᱠᱟᱹᱢᱤᱭᱟᱞᱮ ᱦᱚᱜ ᱚᱚᱭ ᱦᱳᱲᱳ ᱨᱚᱦᱚᱭ ᱫᱤᱱ ᱠᱟᱱᱟ ᱟᱫᱚ ᱦᱳᱲᱳ ᱠᱚᱜᱮᱞᱮ ᱱᱤᱛᱚᱜ ᱫᱚᱞᱮ ᱪᱟᱥ ᱵᱟᱲᱟᱭᱟ ᱚᱱᱟ ᱪᱟᱥ ᱨᱮᱜᱮ ᱚᱱᱮ ᱟᱲᱮ ᱢᱟᱜ ᱠᱚ ᱟᱨᱚ ᱦᱳᱲᱳ ᱨᱚᱦᱚᱭ ᱠᱚ ᱟᱨᱚ ᱚᱱᱠᱟ ᱜᱮ ᱾ᱠᱟᱹᱢᱤ ᱠᱚ, ᱢᱮᱱᱟᱜᱼᱟ᱾ ᱮᱸ ᱛᱚᱞᱟ ᱜᱮᱢᱮᱨ ᱠᱚ᱾ ᱟᱫᱚ ᱦᱚᱸᱜᱼ ᱱᱟ ᱾ᱠᱚ-ᱜᱮ ᱠᱟᱹᱢᱤ ᱵᱟᱲᱟ ᱦᱩᱭᱩᱜᱼᱟ ᱾ᱟᱫᱚ ᱦᱳᱲᱩ ᱨᱚᱦᱚᱭ ᱠᱚ, ᱪᱟᱵᱟ ᱞᱮᱱᱠᱷᱟᱱ᱾ ᱟᱫᱚ ᱛᱟᱦᱚᱞᱮ, ᱚᱱᱠᱟ ᱫᱚ ᱠᱷᱟᱱ ᱠᱟᱹᱢᱤ ᱫᱚ᱾ ᱵᱟᱝ ᱦᱩᱭᱩᱜᱼᱟ᱾ ᱚᱱᱠᱟ ᱟᱫᱚ ᱛᱟᱦᱞᱮ, ᱢᱤᱫ-ᱵᱟᱨ ᱚᱱᱠᱟ ᱠᱟᱹᱴᱤᱡ ᱚᱱᱠᱟ ᱠᱟᱹᱴᱤᱡ, ᱥᱟᱺᱜᱤᱧ ᱠᱟᱹᱴᱤᱡ᱾ ᱪᱟᱞᱟ-ᱜ ᱦᱩᱭᱩᱜᱼᱟ ᱾ᱟᱫᱚ ᱚᱱᱟ ᱠᱚᱨᱮ ᱜᱮ, ᱚᱱᱠᱟ ᱢᱤᱥᱛᱨᱤ ᱠᱟᱹᱢᱤ ᱠᱚ ᱧᱟᱢᱚᱜᱚ-ᱜ ᱜᱮᱭᱟ᱾ ᱟᱫᱚ ᱚᱱᱟ ᱠᱚ-ᱜᱮ ᱠᱟᱹᱢᱤ ᱵᱟᱲᱟ-ᱭ, ᱦᱩᱭᱩ-ᱜ ᱜᱮᱭᱟ᱾ ᱠᱷᱟᱡ
ᱛᱚ ᱯᱷᱩᱴᱵᱚᱞ ᱠᱚ ᱾ᱜᱟᱛᱮᱜ ᱠᱟᱱᱟᱯᱮ᱾ ᱥᱮ ᱵᱟᱝ?
ᱦᱳᱭ᱾ ᱜᱚᱝᱠᱮ ᱚᱱᱟ ᱯᱷᱩᱴᱵᱚᱞ ᱦᱚᱸ, ᱠᱷᱮᱞ ᱵᱟᱲᱟ ᱾ᱫᱚ ᱦᱳᱭ ᱫᱚ ᱦᱩᱭᱩ-ᱜ ᱜᱮᱭᱟ᱾
ᱦᱩᱸ᱾
ᱟᱫᱚ᱾ ᱱᱚᱜᱼ ᱱᱚᱝᱠᱟ ᱾ᱱᱤᱛᱚ-ᱜ ᱫᱚ, ᱚᱠᱛᱚ ᱵᱟᱝ ᱧᱟᱢᱚ-ᱜ ᱠᱟᱱᱟ ᱾ᱟᱫᱚ ᱛᱟᱦᱚᱞᱮ ᱯᱮᱠᱴᱤᱥ ᱠᱚᱦᱚᱸ, ᱵᱟᱝ ᱪᱟᱞᱟ-ᱣ ᱵᱟᱲᱟ ᱦᱩᱭᱩ-ᱜ ᱠᱟᱱᱟ᱾ ᱟᱫᱚ ᱩᱱᱟᱹᱜ ᱟᱠᱷᱟᱡ, ᱵᱷᱟᱜᱮ ᱫᱚ ᱠᱷᱟᱱ᱾ ᱠᱷᱮᱹᱞ ᱠᱚ-ᱫᱚ ᱟᱫᱚ᱾ ᱟ ᱵᱟᱹᱜᱤ ᱦᱩᱭ ᱟᱠᱟᱱᱟ᱾ ᱵᱟᱠᱷᱟᱡ ᱾ᱞᱟᱦᱟ ᱛᱮ-ᱫᱚ ᱠᱷᱮᱞ ᱵᱟᱲᱟ ᱦᱩᱭᱩᱼᱜ ᱛᱟᱦᱮᱸᱜᱼᱟ ᱾ᱞᱟ ᱛᱮ-ᱫᱚ ᱚᱱᱠᱟᱜᱮ, ᱟᱹᱰᱤ - ᱟᱹᱰᱤ ᱡᱟᱭᱜᱟ ᱠᱚᱨᱮ, ᱠᱷᱮᱞ ᱵᱟᱲᱟ ᱪᱟᱞᱟ-ᱣ ᱦᱩᱭ ᱟᱠᱟᱱᱟ᱾ ᱟᱞᱮ ᱱᱚᱣᱟ ᱥᱩᱨ ᱠᱚᱨᱮ ᱫᱚ ᱜᱚ ᱴᱟ ᱜᱮ ᱾ᱪᱟᱞᱟ-ᱣ ᱵᱟᱲᱟ ᱦᱩᱭ ᱟᱠᱟᱱᱟ᱾ ᱟᱫᱚ ᱱᱮᱛᱟᱨ ᱫᱚ, ᱵᱷᱟᱜᱤ ᱦᱩᱭ ᱦᱩᱭᱩ-ᱜ ᱠᱟᱱᱟ᱾ ᱟᱫᱚ ᱚᱱᱠᱟ ᱫᱚ, ᱵᱟᱝ ᱪᱟᱞᱟ-ᱜ ᱦᱩᱭᱩ-ᱜ ᱠᱟᱱᱟ᱾